ᱦᱮᱞᱳ᱾
ᱦᱮᱞᱳ᱾
ᱤᱧᱟᱹᱜ ᱟᱲᱟᱝ ᱟᱸᱡᱚᱢᱚᱜ ᱠᱟᱱᱟ ᱯᱩᱥᱴᱟᱹᱣ ᱛᱮ?
ᱦᱳᱭ ᱟᱸᱡᱚᱢᱚᱜ ᱠᱟᱱᱟ᱾
ᱟᱪᱪᱷᱟ᱾
ᱦᱮᱸ᱾
ᱮᱠᱪᱩᱭᱮᱞᱤ ᱤᱧᱤᱧ ᱢᱮᱱᱮᱫ ᱛᱟᱦᱮᱸᱫ ᱪᱮᱫ ᱡᱮ ᱟᱢ ᱞᱟᱹᱭ ᱠᱟᱛᱮᱜ ᱜᱮ ᱠᱚᱞ ᱢᱮ ᱠᱟᱨᱚᱱ ᱮ ᱟᱹᱰᱤ ᱜᱟᱱ ᱜᱮ ᱤᱭᱟᱹᱜ ᱠᱟᱱᱟ ᱥᱮ ᱵᱮᱠᱟᱨᱚᱜ ᱠᱟᱱᱟ᱾ ᱟᱫᱚ ᱞᱟᱹᱭ ᱞᱮ ᱠᱷᱟᱱᱮᱢ ᱥᱮ ᱚ ᱯᱟᱞᱮ ᱠᱷᱟᱱ ᱱᱮᱴᱣᱟᱨᱠ ᱯᱨᱚᱵᱽᱞᱮᱢ ᱥᱮ ᱡᱟᱦᱟ ᱱᱟᱜ ᱛᱮ ᱤᱧ ᱴᱷᱮᱱ ᱚᱱᱠᱟ ᱞᱚᱜᱚᱱ ᱠᱚᱞ ᱵᱟᱝ ᱦᱤᱡᱩᱜ ᱠᱟᱱᱟ ᱟᱨ ᱯᱟᱞᱮ ᱠᱷᱟᱱ ᱮ ᱠᱚᱞ ᱮᱫ ᱨᱮᱦᱚᱸᱢ ᱢᱮᱱ ᱠᱷᱟᱱ ᱟᱢᱟᱜ ᱥᱚᱸᱜᱮ ᱥᱚᱸᱜᱮ ᱫᱚ ᱯᱟᱞᱮ ᱠᱷᱟᱱ ᱵᱟᱝ ᱠᱚᱼᱼ ᱮᱠᱴᱤᱵᱷ ᱫᱟᱲᱮᱭᱟᱜ ᱠᱟᱱᱟ ᱠᱤᱱᱵᱟ ᱡᱟᱦᱟᱱᱟᱜ ᱜᱮ ᱢᱤᱫᱴᱟᱝ ᱮᱯᱥ ᱨᱮᱭᱟᱜ ᱯᱨᱚᱵᱞᱮᱢ ᱦᱩᱭᱩᱜ ᱠᱟᱱᱟ᱾ ᱮᱯᱥ ᱫᱚ ᱵᱟᱝᱤᱧ ᱞᱟᱹᱭᱟ ᱱᱚᱣᱟ ᱫᱚ ᱡᱮᱦᱮᱛᱩ ᱱᱚᱣᱟ ᱮᱯᱥ ᱨᱮ ᱫᱚᱢᱮ ᱜᱟᱱ ᱠᱚᱞ ᱠᱚᱞᱮᱫᱼᱟ ᱠᱚ ᱥᱮ ᱢᱟᱱᱮ ᱠᱟᱹᱢᱤ ᱪᱟᱞᱟᱜ ᱠᱟᱱᱟ᱾ ᱮᱱ ᱠᱷᱟᱱ ᱦᱩᱭ ᱫᱟᱲᱮᱭᱟᱜᱼᱟ ᱤᱱᱟᱹ ᱯᱟᱸᱪ ᱢᱤᱱᱤᱴ ᱫᱚ ᱡᱟᱦᱟᱸᱭ ᱴᱷᱮᱱ ᱜᱮᱢ ᱠᱚᱞᱟ ᱠᱟᱹᱴᱤᱜ ᱦᱳᱞᱰ ᱢᱮ ᱾ ᱯᱟᱸᱪ ᱢᱟᱱᱮ ᱛᱤᱱ ᱪᱟᱨ ᱢᱤᱱᱤᱴ ᱤᱱᱟᱹ ᱯᱚᱨᱮ ᱯᱷᱳᱱ ᱢᱮ᱾ ᱮᱱᱠᱷᱟᱱᱤᱧ ᱢᱚᱱᱮᱭᱟ ᱦᱚᱭᱛᱚ ᱥᱚᱸᱜᱮ ᱧᱮᱞ ᱢᱮ ᱱᱤᱛᱚᱝ ᱫᱚ ᱞᱟᱜᱟᱣ ᱮᱱᱟ ᱢᱮᱱᱠᱷᱟᱱ ᱮᱱᱟᱝ ᱫᱚ ᱛᱟᱦᱮᱸᱫᱼᱼ ᱮᱠᱫᱚᱢ ᱞᱟᱥᱴ ᱨᱮ ᱡᱚᱠᱷᱚᱱ ᱟᱢᱮᱢ ᱚᱱᱟ ᱠᱟᱴᱟᱜ ᱞᱟᱦᱟᱨᱮ ᱚᱱᱟ ᱦᱤᱡᱩᱜ ᱠᱟᱱᱟ ᱱᱳᱴᱤᱯᱷᱤᱠᱮᱥᱚᱱ ᱡᱮ ᱨᱤᱝᱼᱚᱜ ᱠᱟᱱᱟ ᱤᱱᱟᱹ ᱯᱚᱨᱮ ᱟᱡ ᱛᱮᱜᱮ ᱨᱤᱥᱤᱵᱷ ᱮᱫ ᱠᱷᱟᱱᱤᱧ ᱟᱡᱛᱮᱜᱮ ᱠᱟᱴᱟᱜ ᱠᱟᱱᱟ᱾ ᱚᱱᱠᱟ ᱤᱧᱟᱹᱜ ᱟᱹᱰᱤ ᱵᱟᱨ ᱜᱮ ᱦᱩᱭᱩᱜ ᱠᱟᱱᱟ ᱦᱩᱭ ᱠᱟᱱᱟ ᱟᱢᱮᱢ ᱞᱟᱹᱭ ᱫᱟᱲᱮᱭᱟᱜᱼᱟ ᱪᱷᱮ ᱥᱟᱛ ᱵᱟᱨ ᱦᱩᱭ ᱟᱠᱟᱱᱟ ᱟᱫᱚ ᱤᱧ ᱡᱮᱦᱮᱛᱩ ᱱᱚᱣᱟᱧ ᱱᱳᱴ ᱴᱤᱥ ᱠᱮᱜᱼᱟ ᱡᱮ ᱥᱚᱸᱜᱮ ᱥᱚᱸᱜᱮ ᱫᱚ ᱵᱟᱝ ᱡᱮᱢᱚᱱ ᱟᱞᱟᱝ ᱞᱝ ᱜᱟᱞᱢᱟᱨᱟᱣ ᱢᱩᱪᱟᱹᱫ ᱠᱮᱜᱼᱟᱼᱼ ᱟᱨ ᱥᱚᱸᱜᱮ ᱛᱮᱫᱚ ᱵᱟᱝ ᱟᱢ ᱫᱩ ᱛᱤᱱ ᱢᱤᱱᱤᱴ ᱦᱳᱞᱰ ᱢᱮ ᱤᱱᱟᱹ ᱯᱚᱨᱮᱢ ᱯᱷᱳᱱᱟ ᱡᱟᱦᱟᱸᱭ ᱴᱷᱮᱱ ᱜᱮ ᱤᱧ ᱴᱷᱮᱱ ᱠᱤᱱᱵᱟ ᱮᱴᱟᱜ ᱦᱚᱲ ᱴᱷᱮᱱ ᱚᱱᱠᱟ ᱦᱚᱲ ᱢᱮᱱᱠᱷᱟᱱ ᱟᱢᱟᱜ ᱦᱚᱸ ᱡᱟᱦᱟᱸ ᱮᱱᱥᱟᱨ ᱚᱵᱡᱮᱠᱴ ᱠᱟᱛᱮ ᱛᱮ ᱦᱚᱲ ᱥᱟᱞᱟᱜ ᱮᱢ ᱜᱟᱞᱢᱟᱨᱟᱜ ᱠᱟᱱᱟ ᱚᱱᱟ ᱦᱟᱹᱱᱤᱭᱟᱜ ᱦᱚᱸ ᱯᱨᱚᱯᱷᱤᱴᱚᱜᱼᱟ ᱢᱟᱱᱮ ᱮᱯᱥ ᱨᱮ ᱡᱟᱦᱟᱸᱼᱼ ᱞᱟᱹᱜᱤᱫ ᱟᱵᱚ ᱵᱚᱱ ᱠᱚᱱᱵᱷᱟᱨ ᱥᱮᱥᱚᱱᱮᱜᱼᱟ ᱟᱨ ᱥᱟᱶᱛᱮ ᱟᱵᱚ ᱦᱚᱸ ᱡᱟᱦᱟᱸ ᱛᱤᱱᱟᱹᱜ ᱚᱰᱤᱡ ᱠᱟᱹᱣᱰᱤ ᱵᱚᱱ ᱧᱟᱢᱮᱜᱼᱟ᱾
ᱦᱟᱭ
ᱦᱮᱸ᱾
ᱦᱩᱸ᱾ ᱟᱫᱚ ᱚᱱᱟᱜᱮ ᱡᱚᱞᱫᱤ ᱡᱚᱞᱫᱤ ᱠᱚᱞ ᱨᱮᱱᱟᱜ ᱫᱚ ᱦᱳᱭᱳᱜ ᱠᱟᱱᱟ ᱢᱚᱱᱮ ᱢᱮᱱ ᱦᱳᱭᱳᱜ ᱠᱟᱱᱟ ᱡᱮ ᱱᱚᱣᱟ ᱡᱟᱦᱟᱸ ᱴᱟᱠᱥ ᱼᱼ ᱚᱱᱟ ᱡᱚᱞᱫᱤ ᱠᱚᱢᱯᱞᱤᱴ ᱠᱟᱜ ᱦᱩᱭᱩᱜᱼᱟ ᱚᱱᱟ ᱦᱚᱛᱮᱜ ᱛᱮᱜᱮ ᱥᱳᱢᱚᱭ ᱠᱚ ᱵᱟᱝ ᱧᱟᱢᱚᱜ ᱠᱟᱱᱟ ᱛᱚ ᱚᱱᱟ ᱦᱚᱛᱮᱜ ᱛᱮ ᱱᱚᱣᱟ ᱠᱚᱢᱯᱞᱤᱴ ᱠᱟᱜ ᱠᱷᱟᱡ ᱜᱮ ᱠᱟᱹᱢᱤ ᱫᱚ ᱯᱩᱨᱟᱹᱜᱼᱟ᱾
ᱦᱮᱸ ᱚᱱᱟ ᱫᱚ ᱟ ᱢᱤᱫ ᱦᱚᱲᱚᱲ ᱥᱟᱞᱟᱜ ᱤᱧ ᱜᱟᱞ ᱢᱟᱨᱟᱣ ᱠᱮᱜᱼᱟ᱾ ᱩᱱᱤ ᱱᱚᱣᱟ ᱴᱟᱠᱥᱼᱼ ᱴᱟᱥᱠ ᱵᱟᱵᱚᱛ ᱛᱮ ᱟᱨ ᱢᱤᱫ ᱴᱟᱝ ᱯᱮᱭᱟ ᱯᱩᱱᱭᱟᱹᱼᱼ ᱯᱟᱹᱨᱥᱤ ᱨᱮ ᱠᱟᱹᱢᱤ ᱞᱟᱜ ᱟᱭ, ᱟᱫᱚ ᱞᱟᱹᱭ ᱮᱫ ᱟᱭ ᱚᱱᱟ ᱯᱟᱹᱨ ᱥᱤ ᱨᱮ ᱥᱮ ᱡᱮᱢᱚᱱ ᱟᱵᱚ ᱵᱚᱱ ᱜᱨᱩᱯᱼᱼ ᱠᱟᱱᱟ ᱛᱚ ᱚᱱᱟ ᱨᱮᱫᱚ ᱯᱟᱸᱪ ᱥᱟᱲᱮ ᱯᱟᱸᱪ ᱦᱟᱡᱟᱨ ᱦᱚᱲ ᱠᱚ ᱡᱚᱭᱮᱱ ᱟᱠᱟᱫᱟᱼᱟ᱾ ᱟᱨ ᱟᱵᱚ ᱫᱚ ᱢᱟᱼᱼ ᱢᱟᱛᱨᱚ ᱱᱤᱛᱚᱝ ᱦᱩᱭᱩᱜ ᱠᱟᱱᱟ ᱟᱴᱥᱚ ᱜᱟᱱ ᱦᱚᱸᱵᱚᱱ ᱠᱚᱢᱯᱞᱤᱴ ᱠᱟᱱᱟ ᱥᱮ ᱵᱟᱝ? ᱮᱱᱠᱷᱟᱱ ᱚᱱᱟ ᱠᱷᱟᱹᱛᱤᱨᱼᱼ ᱛᱮ ᱞᱟᱹᱭ ᱟᱭ ᱠᱟᱹᱴᱤᱡ ᱫᱮᱨᱤᱜᱼᱟ ᱠᱟᱨᱚᱱ ᱟᱠᱚᱣᱟᱜ ᱡᱟᱦᱟᱸ ᱛᱤᱱᱟᱹᱜᱼᱼ ᱴᱟ ᱢᱟᱱᱮ ᱠᱟᱞᱮᱠ ᱥᱮᱱ ᱨᱮᱭᱟᱜ ᱵᱤᱥᱚᱭ ᱢᱮᱱᱟᱜᱼᱟ᱾ ᱛᱚ ᱛᱚ ᱩᱱᱟᱹᱜ ᱴᱟᱠᱟ ᱚᱸᱰᱮ ᱵᱟᱝ ᱪᱟᱞᱟᱣ ᱫᱟᱲᱮ ᱭᱟᱜ ᱠᱟᱱᱟ ᱚᱱᱟ ᱠᱷᱟᱹᱛᱤᱨᱼᱼ ᱛᱮ ᱠᱟᱹᱴᱤᱡ ᱫᱚ ᱫᱮᱨᱤ ᱧᱚᱜᱚᱜᱼᱟ
ᱚ ᱵᱟᱝ, ᱵᱟᱝ ᱦᱚᱞᱟ ᱡᱟᱦᱟᱸ ᱜᱩᱜᱩᱞ ᱢᱤᱴ ᱛᱟᱞᱟᱛᱮ ᱢᱤᱴᱤᱱ ᱦᱩᱭ ᱮᱱᱟ ᱫᱤᱭᱟᱹ ᱚᱸᱰᱮ ᱠᱟᱹᱴᱤᱡ ᱢᱩᱪᱟᱹᱫ ᱥᱮᱫ ᱤᱧ ᱵᱚᱞᱚ ᱞᱮᱱᱟ ᱫᱤᱭᱮᱹ ᱚᱸᱰᱮ ᱚᱸᱰᱮ ᱠᱷᱚᱱᱼᱼ ᱱᱚᱝ ᱠᱟᱧ ᱟᱸᱡᱚᱢ ᱧᱟᱢ ᱠᱮᱫᱼᱟ ᱵᱟᱝ ᱢᱟ ᱡᱮ ᱡᱟᱦᱟᱸ ᱛᱤᱱᱟᱹᱜ ᱦᱚᱲ ᱵᱚᱱ ᱠᱚᱨᱟᱣ ᱮᱫᱼᱟ ᱚᱱᱟ ᱠᱚ ᱢᱩᱫ ᱨᱮ ᱯᱩᱱ ᱜᱮᱞ ᱯᱩᱱ ᱥᱟᱭ ᱦᱚᱲ ᱡᱩᱫᱤ ᱱᱚᱣᱟ ᱵᱩᱱ ᱱᱚᱣᱟ ᱵᱩᱱ ᱠᱚᱢᱯᱞᱤᱴᱟᱼᱼ ᱛᱟᱦᱞᱮ ᱠᱷᱟᱱ ᱟᱫᱚ ᱢᱩᱪᱟᱹᱜ ᱟ ᱢᱩᱪᱟᱹᱫ ᱟᱜ ᱯᱨᱚᱡᱮᱴ ᱦᱩᱭᱩᱜ ᱦᱳᱭ ᱫᱟᱲᱮ ᱭᱟᱜᱼᱟ᱾ ᱚᱱᱠᱟ ᱠᱚ ᱞᱟᱹᱭ ᱮᱫ ᱵᱟ ᱯᱨᱚᱡᱮᱴ ᱫᱚ ᱵᱟᱝ ᱪᱟᱵᱟᱜᱼᱟ ᱢᱟᱱᱮ ᱱᱟᱣᱟ ᱱᱟᱜᱼᱼ ᱠᱟᱹᱢᱤ ᱟᱨᱚ ᱮᱛᱚ ᱦᱚ ᱵᱚᱜᱼᱟ᱾
ᱟᱪᱪᱷᱟ ᱴᱨᱟᱱᱥ ᱴᱨᱟᱱᱞᱮᱥᱚᱱ ᱨᱮᱭᱟᱜ᱾
ᱦᱮᱸ ᱴᱨᱥᱞᱮᱴᱮᱱᱥᱚ ᱥᱮ ᱟᱨᱚ ᱡᱟᱸᱦᱟᱱᱟᱜ ᱢᱮᱱᱟᱜ-ᱟ ᱚᱝᱠᱟᱱᱟᱜ?
ᱚ ᱢᱟᱱᱮ ᱯᱩᱱ ᱥᱟᱭ ᱦᱚᱲ ᱦᱚᱸ ᱟᱹᱣᱨᱤ ᱵᱚᱱ ᱯᱩᱨᱟᱹᱜ-ᱟ?
ᱟᱹᱣᱨᱤ ᱯᱩᱱ ᱥᱟᱭ ᱦᱚᱲ ᱢᱟᱱᱮ ᱡᱚᱛᱚ ᱴᱟᱠᱥ ᱠᱚᱢᱯᱞᱤᱴ ᱞᱟᱜᱟᱜ-ᱟ᱾
ᱟᱪᱪᱷᱟ᱾
ᱦᱩᱸ᱾
ᱟᱫᱚ ᱟᱹᱣᱨᱤ ᱠᱚ
ᱦᱳᱭ, ᱟᱵᱚ ᱜᱩᱨᱩᱯ ᱦᱮᱸ ᱟᱵᱚᱣᱟᱜ ᱱᱚᱣᱟ ᱜᱩᱨᱩᱯ ᱨᱮ ᱚᱱᱮ ᱢᱟᱱᱮ ᱮᱭᱟᱭ ᱥᱟᱭ ᱞᱮᱠᱟ ᱢᱮᱱᱟᱜ ᱵᱚᱱᱟ ᱚᱱᱟ, ᱠᱷᱚᱱ ᱠᱟᱹᱴᱤᱡ ᱡᱟᱹᱥᱛᱤ᱾ ᱛᱤᱱᱟᱹᱜ ᱜᱟᱱ ᱦᱚᱲ ᱪᱚ ᱵᱟᱠᱚ ᱠᱚᱨᱟᱣᱮᱜ-ᱟ ᱥᱮ ᱠᱚᱨᱟᱣ ᱮᱫᱟ ᱠᱚ? ᱥᱳᱵ ᱦᱚᱲ ᱫᱚ ᱵᱟᱵᱚᱱ ᱠᱚᱢᱯᱞᱤᱴ ᱠᱟᱫᱟ ᱛᱚ, ᱠᱤᱪᱷᱩ ᱜᱟᱱ ᱦᱚᱲ ᱠᱚ ᱠᱚᱢᱯᱤᱞᱤᱴ ᱠᱟᱫᱟ ᱥᱳᱯ ᱴᱟᱠᱥ᱾
ᱦᱩᱸ᱾
ᱚᱱᱠᱟ ᱜᱮ ᱦᱳᱭ, ᱛᱤᱱᱟᱹᱜ ᱡᱚᱞᱫᱤ ᱵᱚᱱ ᱯᱩᱨᱟᱹᱣᱟ ᱩᱱᱟᱹᱜ ᱡᱚᱞᱫᱤ ᱜᱮ ᱟᱵᱚ ᱟᱛᱚ ᱦᱟᱱᱛᱮ ᱠᱟᱹᱢᱤ ᱞᱟᱦᱟ ᱤᱫᱤᱜ-ᱟ᱾
ᱢᱮᱱᱠᱷᱟᱱ ᱤᱧᱟᱹᱜ ᱫᱚᱥᱮ ᱢᱟᱱᱮ ᱞᱟᱦᱟ ᱞᱟᱦᱟ ᱛᱮ ᱛᱚ ᱮᱱᱠᱷᱟᱱ᱾ ᱦᱚᱲ ᱢᱟᱱᱮ ᱤᱧ ᱫᱚ ᱠᱚᱞ ᱵᱟᱹᱧ ᱫᱟᱲᱮᱭᱟᱜ ᱱᱟ ᱚᱱᱠᱟ ᱢᱮᱱᱠᱷᱟᱱ ᱦᱚᱲᱟᱜ ᱫᱚᱢᱮ ᱠᱚᱞᱤᱧ ᱨᱤᱥᱤᱵᱷ ᱠᱮᱜ-ᱟ ᱢᱮᱱᱠᱷᱟᱱ ᱤᱧᱟᱹᱜ ᱴᱟᱥᱠ ᱫᱚ ᱛᱤᱱ ᱢᱟᱱᱮ ᱯᱮᱜᱮᱞ ᱦᱮᱸ ᱯᱮᱜᱮᱞ ᱠᱚᱢᱯᱞᱤᱴ ᱨᱮᱭᱟᱜ ᱠᱟᱛᱷᱟ ᱛᱟᱦᱮᱸ ᱠᱟᱱᱟ ᱢᱮᱱᱠᱷᱟᱱ
ᱦᱳᱭ
ᱯᱮᱜᱮᱞ ᱫᱚ ᱵᱟᱝ ᱵᱟᱝᱟ ᱮᱸᱻ ᱜᱮᱞ ᱯᱮ ᱜᱮ ᱦᱩᱭ ᱠᱟᱱᱟ ᱟᱫᱚ ᱥᱮ ᱱᱤᱛᱚᱝ ᱠᱚᱞ ᱵᱟᱭ ᱪᱟᱞᱟᱜ ᱠᱟᱱᱟ, ᱚᱸᱰᱮ ᱫᱮᱠᱷᱟᱣᱮᱜ-ᱟ ᱡᱮ ᱮᱠᱥᱳ ᱟᱥᱤ ᱢᱤᱱᱤᱴ ᱦᱮᱡ ᱵᱤᱱ ᱠᱚᱢᱯᱞᱤᱴᱮᱰ ᱮᱸᱰᱮ ᱚᱱᱟ ᱚᱞᱮ ᱫᱮᱠᱷᱟᱣᱮᱜ ᱛᱤᱧᱟᱹ᱾
ᱚᱻ ᱟᱹᱰᱤ
ᱟᱫᱚ ᱚᱱᱟ ᱨᱮᱭᱟᱜ ᱫᱚ ᱪᱮᱫ ᱞᱮᱠᱟ?
ᱚᱱᱟ ᱨᱮᱫᱚ ᱱᱚᱜ-ᱚᱝᱠᱟ ᱢᱚᱱᱮ ᱦᱚᱭ ᱤᱧ ᱡᱟᱦᱟᱧ ᱢᱚᱱᱮᱭᱟ ᱢᱟᱱᱮ ᱟᱢᱟᱜ ᱡᱟᱦᱟᱸ ᱨᱚᱲ ᱚᱱᱟ ᱨᱚᱲ ᱮᱠᱥᱚ ᱟᱥᱤ ᱢᱤᱱᱤᱴ ᱦᱩᱭ ᱢᱟᱱᱮ ᱟᱫᱚ ᱟᱢ ᱫᱚ ᱵᱟᱢ ᱧᱟᱢᱟ ᱥᱮ ᱪᱮᱫ ᱞᱮᱠᱟ? ᱟᱢᱟᱜ, ᱟᱢᱟᱜ ᱨᱚᱲ ᱡᱩᱫᱤ ᱠᱚᱢᱯᱞᱤᱤᱴᱚᱜ-ᱟ
ᱦᱮᱸ
ᱛᱟᱦᱞᱮ ᱟᱫᱚ ᱟᱢ ᱫᱚ ᱵᱟᱢ ᱠᱟᱹᱢᱤ ᱫᱟᱲᱮᱭᱟᱜ-ᱟ ᱱᱤᱛᱚᱜ ᱫᱚ ᱨᱚᱲ ᱨᱮᱫᱚ᱾
ᱵᱟᱝᱟ ᱠᱚᱞ ᱫᱚᱢ ᱨᱤᱥᱤᱵᱷ ᱫᱟᱲᱮᱭᱟᱜ-ᱟ ᱢᱮᱱᱠᱷᱟᱱ ᱠᱚᱞ ᱵᱟᱢ ᱫᱟᱲᱮᱭᱟᱜ-ᱟ᱾
ᱦᱳᱭ, ᱚᱱᱟ ᱜᱮᱛᱚ ᱠᱚᱞ ᱵᱟᱢ ᱫᱟᱲᱮᱭᱟᱜ-ᱟᱢ᱾
ᱦᱮᱸ, ᱟᱫᱚ ᱞᱟᱦᱟ ᱞᱟᱦᱟ ᱛᱮᱛᱚ ᱮᱱᱠᱷᱟᱱ ᱡᱚᱛᱚ ᱦᱚᱲ ᱜᱮ ᱛᱟᱥ ᱠᱚᱢ ᱯᱞᱤᱴ ᱠᱚᱢᱯᱞᱤᱴ ᱟᱫᱚ ᱫᱚᱢᱮ ᱦᱚᱲᱟᱜ ᱤᱧ ᱨᱤᱥᱤᱵᱷ ᱵᱟᱲᱟ ᱠᱮᱜ-ᱟ, ᱟᱫᱚ ᱚᱱᱟ ᱨᱤᱥᱤᱵᱽ ᱛᱮᱜᱮ ᱟᱫᱚ ᱢᱤᱱᱤᱴ ᱫᱚ ᱪᱟᱵᱟᱭᱮᱱᱟ᱾ ᱟᱫᱚ ᱤᱧᱟᱹᱜ ᱫᱚ ᱢᱟᱱᱮ ᱵᱮᱯᱩᱨᱟᱹᱣ ᱜᱮ ᱢᱮᱱᱟᱜ-ᱟ᱾ ᱟᱫᱚ ᱚᱱᱟᱠᱤ ᱫᱩᱵᱟᱨᱟ ᱥᱮ ᱮᱠᱴᱤᱵᱷ ᱦᱮᱸ ᱠᱚᱞ ᱫᱚ ᱱᱚᱜ-ᱚᱭ ᱛᱚ ᱠᱚᱞ ᱫᱚ ᱵᱚᱞᱚᱱ, ᱠᱚᱞ ᱫᱚ ᱵᱚᱞᱚᱱᱟ, ᱢᱮᱱᱠᱷᱟᱱ ᱟᱢ ᱠᱚᱞ ᱵᱟᱢ ᱫᱟᱲᱮᱭᱟᱜ-ᱟ᱾
ᱦᱳᱭ, ᱟᱫᱚ ᱱᱚᱣᱟ ᱨᱮᱱᱟᱜ ᱤᱭᱟᱹ ᱠᱚ ᱧᱟᱢᱚᱜ ᱠᱟᱱᱟ ᱥᱮ ᱵᱟᱝ ᱠᱟᱹᱣᱰᱤ ᱠᱚ ᱧᱟᱢᱚᱜ ᱠᱟᱱᱟ ᱥᱮ ᱵᱟᱝ?
ᱟᱸᱻ ᱠᱚᱞ ᱡᱚᱠᱦᱚᱱ ᱤᱧ ᱠᱚᱞ ᱮᱫ ᱛᱟᱦᱮᱸᱜ ᱩᱱ ᱫᱚᱧ ᱧᱟᱢᱚᱜ ᱠᱟᱱ ᱛᱟᱦᱮᱸᱫ ᱢᱮᱱᱠᱷᱟᱱ ᱱᱚᱜ-ᱚᱭ ᱨᱤᱥᱤ ᱥᱤᱵᱽ ᱢᱟᱱᱮ ᱡᱮ ᱪᱟᱵᱟᱭᱮᱱ ᱛᱤᱧᱟᱹ ᱮᱨ ᱯᱚᱨᱮ ᱫᱚ ᱦᱟᱯᱮ ᱟᱹᱣᱨᱤᱧ ᱧᱟᱢᱟ᱾
ᱚᱻ
ᱟᱫᱚ ᱮᱱᱛᱮ ᱨᱮᱚᱸ ᱦᱚᱲ ᱥᱟᱞᱟᱜ ᱤᱧ ᱨᱚᱲ ᱠᱟᱱ ᱜᱮᱭᱟ᱾
ᱦᱳᱭ ᱦᱳᱭ ᱟᱞᱟᱜᱽ ᱱᱟᱯᱟᱭ ᱜᱮ ᱚᱱᱟ ᱦᱚᱸ᱾ ᱦᱚᱞᱟ ᱦᱚᱸ ᱚᱝᱠᱟ ᱢᱤᱴᱤᱱ ᱨᱮ ᱟᱸᱡᱚᱢ ᱮᱱᱟ ᱥᱮ ᱪᱮᱫ ᱡᱟᱦᱟᱸᱭ ᱡᱩᱫᱤ ᱠᱚᱢᱯᱞᱤᱴ ᱮᱱ ᱛᱟᱯᱮᱭᱟ ᱡᱟᱦᱟᱸ ᱡᱚᱠᱷᱚᱱ ᱵᱟᱝᱯᱮ ᱫᱟᱲᱮᱭᱟᱜ-ᱟ ᱡᱩᱫᱤ ᱢᱮᱱ ᱵᱟᱢᱯᱮ ᱫᱟᱲᱮᱭᱟᱜᱼᱟ ᱛᱚᱠᱷᱚᱱ ᱠᱚᱞ ᱠᱚ ᱡᱩᱫᱤ ᱦᱟᱡᱩᱜᱼᱟ ᱛᱟᱦᱞᱮ ᱴᱷᱤᱠ ᱜᱮᱭᱟ ᱨᱤᱥᱤᱵᱷ ᱠᱟᱛᱮᱜ ᱜᱚᱞᱯᱚᱭᱮ ᱯᱮ᱾ ᱚᱝᱠᱟᱭᱮᱜ-ᱟ ᱠᱚ᱾
ᱟᱪᱪᱷᱟ ᱟᱫᱚ ᱚᱱᱟ ᱨᱮᱭᱟᱜ ᱠᱟᱹᱣᱰᱤ ᱫᱚ ᱧᱟᱢᱚᱜ ᱟᱥᱮ ᱵᱟᱝ ᱚᱱᱟ ᱵᱟᱠᱚ ᱞᱟᱹᱭ ᱞᱟᱜ-ᱟ?
ᱚᱱᱠᱟ ᱫᱚ ᱦᱟᱸᱜ ᱵᱟᱝ ᱟᱸᱡᱚᱢ ᱛᱤᱭᱳᱜ ᱦᱩᱭ ᱞᱮᱱᱟ ᱧᱟᱢ ᱫᱚ ᱦᱩᱭ ᱫᱟᱲᱮᱜ-ᱟ ᱧᱟᱢ ᱫᱚ ᱟᱫᱚ ᱧᱮᱞ ᱞᱮᱜᱟᱭ ᱦᱩᱭᱩᱜ-ᱟ ᱦᱳᱭ
ᱟᱪᱪᱷᱟ ᱟᱫᱚ ᱵᱟᱝᱟ ᱡᱮ ᱠᱟᱹᱣᱰᱤ ᱜᱮ ᱢᱩᱞ ᱢᱚᱴᱤᱵᱷ ᱠᱟᱱᱟ ᱚᱱᱠᱟᱱᱟᱜ ᱫᱚ ᱵᱟᱝ ᱠᱟᱱᱟ ᱟᱵᱚᱣᱟᱜ ᱰᱟᱴᱟ ᱰᱷᱮᱨ ᱠᱷᱚᱱ ᱰᱷᱮᱨ ᱠᱟᱞᱮᱠᱴ ᱴᱚᱜ ᱢᱟ ᱠᱟᱨᱚᱱ ᱮᱢᱱᱤ ᱛᱮᱜᱮ ᱟ ᱢᱟᱱᱮ ᱱᱚᱣᱟ ᱰᱤᱡᱤᱴᱮᱞ ᱯᱞᱟᱴᱯᱷᱨᱚᱢ ᱨᱮ
ᱦᱚᱭ
ᱠᱟᱹᱴᱤᱡ ᱚ ᱮᱴᱟᱜ ᱯᱟᱹᱨᱥᱤ ᱠᱷᱚᱱ ᱫᱚ ᱠᱟᱹᱴᱤᱡ ᱵᱚᱱ ᱨᱮᱸᱜᱮᱡᱚᱜ ᱠᱟᱱᱟ ᱢᱟᱱᱮ ᱨᱮᱸᱜᱮᱡ ᱫᱚ ᱵᱟᱝ ᱛᱟᱭᱱᱚᱢ ᱠᱟᱱᱟ ᱵᱚᱱ᱾ ᱟᱫᱚ ᱤᱧ ᱫᱚᱧ ᱞᱟᱹᱭᱟ ᱰᱷᱮᱨ ᱠᱷᱚᱱ ᱰᱷᱮᱨ ᱞᱚᱜᱚᱱ ᱠᱷᱚᱱ ᱞᱚᱜᱚᱱ ᱱᱚᱣᱟ ᱡᱩᱫᱤ ᱟᱵᱚᱣᱟᱜ ᱢᱟᱱᱮ ᱰᱷᱮᱨ ᱪᱟᱞᱟᱜ-ᱟ ᱮᱱᱠᱷᱟᱱ ᱟᱵ ᱟᱵᱚ ᱞᱟᱹᱜᱤᱫ ᱜᱮ ᱤᱭᱟᱹ ᱠᱟᱱᱟ ᱵᱷᱟᱹᱜᱤ ᱜᱮ᱾
ᱦᱳᱭ ᱦᱳᱭ
ᱡᱮᱢᱚᱱ ᱮᱴᱟᱜ ᱯᱟᱹᱨᱥᱤ ᱨᱮ ᱵᱟᱝᱞᱟ ᱩᱲᱭᱟᱹ ᱡᱟᱦᱟᱸ ᱞᱮᱠᱟ ᱠᱟᱹᱢᱤ ᱪᱟᱞᱟᱜ ᱠᱟᱱᱟ ᱦᱤᱱᱫᱤ ᱠᱚᱣᱟᱜ ᱫᱚ ᱠᱟᱛᱷᱟ ᱠᱟᱛᱷᱟ ᱫᱚ ᱵᱟᱝ ᱢᱮᱱᱚᱜ ᱢᱟᱱᱮ ᱦᱤᱱᱫᱤ ᱠᱚᱦᱚᱸ ᱦᱤᱱᱫᱤ ᱠᱚᱫᱚ ᱟᱫᱚ ᱜᱚᱴᱟ ᱵᱷᱟᱨᱚᱛ ᱵᱚᱨᱥᱚ ᱜᱮ ᱛᱚ ᱠᱚ ᱠᱟᱹᱢᱤ ᱠᱟᱱᱟ ᱥᱮ ᱮᱱ ᱠᱷᱟᱱ ᱩᱱᱠᱩ ᱫᱚ ᱞᱟᱦᱟᱜ ᱜᱮᱭᱟ ᱠᱚ ᱟᱨ ᱟᱵᱚ ᱫᱚ ᱛᱨᱚ ᱩᱲᱤᱥᱥᱟ ᱨᱮᱱ ᱠᱟᱹᱴᱤᱡ ᱟᱨ ᱱᱚᱰᱮ ᱡᱷᱟᱲᱠᱷᱚᱸᱱᱰ ᱨᱤᱱ ᱦᱚᱸ ᱩᱱᱟᱹᱜ ᱠᱚᱢ ᱵᱟᱝ ᱢᱮᱱᱠᱷᱟᱱ ᱢᱮᱠᱥᱤᱢᱟᱢ ᱢᱟᱱᱮ ᱰᱷᱮᱨ ᱠᱟᱭᱛᱮ ᱵᱟᱝᱞᱟ ᱨᱮᱜᱮ ᱠᱚ ᱠᱟᱢᱤ ᱠᱟᱱᱟ ᱟᱨ ᱤᱧ ᱡᱟᱦᱟᱸ ᱞᱮᱠᱟᱧ ᱞᱟᱹᱭᱟ ᱱᱚᱣᱟ ᱮᱯᱥ ᱨᱮᱫᱚ ᱡᱟᱹᱥᱛᱤ ᱠᱟᱛᱮ ᱫᱚ ᱱᱚᱣᱟ ᱵᱮᱝᱜᱚᱞ ᱨᱤᱱ ᱜᱮ ᱯᱟᱴᱤᱥᱤᱯᱮᱱᱴ ᱥᱮ ᱢᱟᱱᱮ ᱮ ᱢᱮᱢᱵᱟᱨ ᱢᱮᱱᱟᱜ ᱵᱚᱱᱟ ᱱᱚᱣᱟ ᱤᱭᱟᱹ
ᱚ ᱦᱚᱸᱭ ᱟᱫᱚ ᱯᱟᱥᱮᱜ ᱚᱱᱟ ᱠᱚᱨᱮ ᱫᱚ ᱱᱚᱣᱟ ᱨᱮᱱᱟᱜ ᱢᱟᱱᱮ ᱤᱭᱟᱹ ᱵᱟᱝ ᱥᱮᱱ ᱟᱠᱟᱱ ᱡᱮ ᱠᱟᱹᱢᱤ ᱦᱩᱭᱩᱜ ᱠᱱᱟ ᱢᱮᱱᱛᱮ ᱵᱟᱠᱚ ᱵᱟᱰᱟᱭ ᱧᱟᱢ ᱠᱟᱜ ᱯᱟᱥᱮᱜ ᱡᱩᱫᱤ ᱠᱚ ᱵᱟᱰᱟᱭ ᱧᱟᱢ ᱞᱮᱠᱷᱟᱡ ᱦᱳᱸ ᱦᱳᱭ
ᱚᱱᱟ ᱦᱚᱸ ᱦᱩᱭ ᱫᱟᱲᱮᱭᱟᱜ-ᱟ ᱱᱚᱣᱟ ᱡᱩᱫᱤ ᱯᱷᱮᱥᱵᱩᱠ ᱨᱮ ᱠᱤᱢᱵᱟ ᱡᱟᱦᱟᱸᱭ ᱜᱨᱩᱯ ᱠᱚᱨᱮ ᱡᱩᱫᱤ ᱦᱩᱱᱟᱹᱝ ᱠᱚ ᱵᱟᱰᱟᱭ ᱡᱮ ᱱᱚᱣᱟ ᱦᱚᱸ ᱡᱮ ᱠᱟᱹᱢᱤ ᱦᱩᱭᱩᱜ ᱠᱟᱱᱟ ᱦᱩᱭ ᱫᱟᱲᱮᱭᱟᱜ-ᱟ ᱟᱨ ᱠᱟᱹᱴᱤᱡ ᱢᱮᱢᱵᱟᱨ ᱦᱚᱲ ᱡᱚᱭᱮᱱᱚᱜ-ᱟ ᱟᱨ ᱠᱟᱹᱴᱤᱡ ᱠᱚ ᱥᱟᱸᱜᱮ-ᱟ
ᱦᱳᱭ ᱛᱤᱱᱟᱹᱜ ᱵᱚᱱ ᱥᱟᱸᱜᱮ-ᱟ ᱩᱱᱟᱹᱜ ᱜᱮ ᱱᱟᱯᱚᱭᱜ-ᱟ ᱛᱚ ᱟᱵᱣᱟᱜ ᱠᱟᱹᱢᱤ᱾ ᱞᱟᱦᱟᱜ-ᱟ ᱯᱩᱨᱟᱹᱜ-ᱟ ᱡᱟᱹᱥᱛᱤ ᱧᱟᱢᱚᱜ-ᱟ
ᱦᱮᱸ ᱟᱨ ᱦᱩᱭᱩᱜ ᱠᱟᱱᱟ ᱴᱚᱴᱷᱟ ᱠᱤᱭᱟᱹ ᱯᱟᱹᱨᱥᱤ ᱠᱟᱱᱟ ᱢᱟᱱᱮ ᱴᱚᱴᱷᱟ ᱠᱤᱭᱟᱹ ᱯᱟᱹᱨᱥᱤ ᱞᱮᱠᱟᱛᱮ ᱟᱹᱰᱤ ᱜᱟᱱ ᱜᱮ ᱟᱹᱲᱟᱹ ᱠᱚᱨᱮᱱᱟᱜ ᱵᱮᱵᱚᱦᱟᱨ ᱡᱟᱦᱟᱸ ᱦᱩᱭᱩᱜ ᱠᱟᱱᱟ ᱥᱮ ᱚᱱᱟ ᱢᱟᱱᱮ ᱵᱷᱮᱜᱟᱨ ᱵᱷᱮᱜᱟᱨᱟ ᱱᱚᱛᱮ ᱵᱷᱮᱜᱟᱨ ᱠᱚ ᱨᱚᱲᱟ ᱦᱟᱱ ᱛᱮ ᱵᱷᱮᱜᱟᱨ ᱠᱚ ᱨᱚᱲᱟ ᱟ ᱡᱷᱟᱲ ᱠᱚᱱ ᱥᱮᱡ ᱦᱚᱸ ᱫᱩᱢᱠᱟᱹ ᱥᱮᱫ ᱵᱷᱮᱜᱟᱨ ᱠᱚ ᱨᱚᱲᱟ ᱮᱱᱠᱷᱟᱱ ᱚᱱᱟ ᱫᱟᱜ ᱢᱟᱱᱮ ᱰᱟᱴᱟ ᱠᱟᱞᱮᱠᱴ ᱨᱮ ᱵᱟᱰᱟᱭᱟᱭ ᱡᱮ ᱢᱤᱫᱴᱟᱝ ᱥᱚᱵᱫᱚ ᱜᱮ ᱱᱮ ᱢᱤᱫᱴᱟᱝ ᱟᱹᱲᱟᱹ ᱜᱮ ᱛᱤᱱᱟᱹᱜ ᱞᱮᱠ ᱠᱟ ᱛᱮᱠᱚ ᱨᱚᱲᱮᱜ-ᱟ ᱚᱱᱟ ᱦᱚᱸ ᱢᱤᱫᱴᱮᱱ ᱤᱭᱟᱹ ᱪᱟᱞᱟᱜ ᱠᱟᱱᱟ᱾ ᱤᱱᱯᱷᱚᱨᱢᱮᱥᱚᱱ ᱪᱟᱞᱟᱜ ᱠᱟᱱᱟ᱾
ᱦᱩᱸ
ᱱᱚᱣᱟ ᱫᱚᱨᱠᱟᱨᱚᱜ ᱠᱟᱱᱟ ᱱᱤᱛᱚᱝ ᱰᱤᱡᱤᱴᱮᱞ ᱯᱞᱟᱴᱯᱷᱚᱨᱢ ᱨᱮ ᱠᱟᱨᱚᱱ ᱱᱤᱛᱚᱝ ᱱᱤᱛᱚᱝ-ᱟᱜ ᱡᱩᱜᱽ ᱱᱟᱦᱟᱜ ᱡᱩᱜᱽ ᱞᱮᱠᱟᱛᱮ ᱩᱱᱤ ᱠᱷᱚᱡᱚᱜ ᱠᱟᱱᱟᱭ ᱡᱮ ᱚ ᱰᱷᱮᱨ ᱠᱷᱚᱱ ᱰᱷᱮᱨ ᱯᱟᱹᱨᱥᱤ ᱵᱟᱧᱪᱟᱜ ᱫᱚ ᱛᱟᱦᱮᱱ ᱢᱟ ᱛᱚ ᱟᱹᱰᱤᱜᱟᱱ ᱯᱟᱹᱨᱥᱤ ᱢᱮᱱᱟᱜᱼᱟ ᱡᱟᱦᱟᱸ ᱫᱚ ᱚ ᱪᱟᱵᱟᱜ ᱠᱟᱱ ᱛᱟᱵᱚᱱᱟ
ᱚ ᱦᱚᱭ
ᱟᱢ ᱱᱚᱣᱟ ᱵᱟᱵᱚᱛ ᱛᱮ ᱡᱟᱦᱱᱟᱜ ᱢᱮᱱ ᱥᱟᱱᱟᱢ ᱞᱟᱹᱭᱟᱢ?
ᱢᱮᱱ ᱫᱚ ᱟᱫᱚ ᱪᱮᱫ ᱤᱧ ᱞᱟᱹᱭᱟ ᱠᱟᱹᱢᱤᱭᱮᱫ ᱜᱮᱭᱟ ᱵᱚ ᱱᱚᱜ ᱚᱭ ᱥᱟᱱᱟᱢ ᱜᱮ᱾ ᱢᱚᱸᱡᱽ ᱛᱮᱵᱚᱱ ᱠᱟᱹᱢᱤ ᱢᱟ ᱞᱚᱜᱚᱱ ᱵᱚᱱ ᱯᱩᱨᱟᱹᱣ ᱢᱟ ᱟᱨᱚ ᱡᱟᱦᱟᱸ ᱛᱤᱱᱟᱹᱜ ᱠᱟᱹᱢᱤ ᱠᱚ ᱱᱟᱜ ᱡᱚᱛ ᱵᱚᱱ ᱯᱩᱨᱟᱹᱣ ᱢᱟ ᱟᱵᱚᱣᱟᱜ ᱢᱟᱱᱮ ᱡᱟᱦᱟᱸ ᱰᱤᱡᱤᱴᱮᱞ ᱯᱞᱟᱴᱯᱷᱚᱨᱚᱢ ᱨᱮ ᱟᱵᱚᱣᱟᱜ ᱯᱟᱹᱨᱥᱤ ᱛᱮ ᱩᱜ ᱢᱟᱱᱮ ᱡᱟᱦᱟᱸᱟᱱᱟᱜ ᱠᱩᱵᱩᱱ ᱛᱚᱛᱷᱚ ᱠᱚ ᱥᱮ ᱧᱟ ᱮᱢ ᱫᱟᱲᱮᱭᱟᱜᱼᱟ ᱵᱩᱱ ᱧᱟᱢ ᱫᱟᱲᱮᱭᱟᱜᱼᱟ ᱵᱩᱱ ᱢᱮᱱᱠᱷᱟᱡ ᱟᱵᱚ ᱟᱜ ᱜᱮ ᱟᱵᱚᱣᱟᱜ ᱜᱮ ᱥᱩᱵᱤᱫᱷᱟᱜᱼᱟ ᱱᱟᱯᱟᱭᱚᱜᱼᱟ
ᱦᱮᱸ ᱛᱟᱞᱦᱮ ᱡᱟᱸᱦᱟ ᱞᱮᱠᱟ ᱨᱚᱲ ᱥᱟᱶᱛᱮ ᱚᱞ ᱚᱰᱠᱚᱜ ᱠᱟᱱ ᱛᱟᱦᱮᱸᱫ ᱟᱫᱚ ᱚᱱᱟ ᱠᱞᱤᱭᱟᱨ ᱢᱟᱱᱮ ᱯᱩᱥᱴᱟᱹᱣ ᱛᱮ ᱚᱞ ᱨᱟᱠᱟᱵᱚᱜᱼᱟ ᱚᱱᱟ ᱨᱮᱭᱟᱜ ᱦᱚᱭᱛᱚ ᱤᱧ ᱡᱟᱦᱟᱸᱞ ᱛᱤᱱᱟᱹᱜ ᱤᱧ ᱵᱩᱡᱷᱟᱹᱣ ᱧᱟᱢ ᱟᱠᱟᱫ ᱚᱱᱟ ᱠᱟᱱᱟ ᱟᱫᱚ ᱪᱮᱫ ᱞᱮᱠᱟ ᱱᱟᱜ ᱦᱩᱭᱩᱜ ᱠᱟᱱᱟ ᱛᱤᱱᱟᱹᱜ ᱫᱤᱱ ᱱᱚᱣᱟ ᱨᱮᱦᱚᱸ ᱠᱟᱹᱢᱤ ᱪᱟᱞᱟᱜ ᱠᱟᱱᱟ ᱵᱟᱹᱧ ᱞᱟᱹᱭ ᱠᱮ ᱠᱟᱱᱟ ᱢᱮᱱᱠᱷᱟᱱ ᱡᱟᱜᱮ ᱪᱟᱞᱟᱜ ᱠᱟᱱᱟ ᱢᱤᱫᱴᱟᱝ ᱵᱷᱟᱹᱜᱤ ᱩᱫᱽᱫᱳᱜᱽ ᱠᱚ ᱦᱟᱛᱟᱣ ᱟᱠᱟᱫᱼᱟ ᱢᱤᱫᱴᱟᱝ ᱵᱷᱟᱹᱜᱤ ᱯᱟᱱᱛᱷᱟ ᱠᱟᱱᱟ ᱱᱚᱣᱟ ᱡᱮ ᱱᱚᱣᱟ ᱢᱟᱫᱽᱫᱷᱚᱢ ᱛᱮ ᱢᱤᱫᱴᱟᱝ ᱢᱟᱱᱮ ᱭᱩᱛᱷ ᱦᱤᱛᱚᱢ ᱱᱟᱦᱟᱜ ᱜᱤᱫᱽᱨᱟᱹ ᱠᱚ ᱡᱩᱣᱟᱹᱱ ᱜᱤᱫᱽᱨᱟᱹ ᱠᱚᱣᱟᱜ ᱦᱟᱯᱲᱟᱢ ᱠᱚᱦᱚᱸ ᱠᱚ ᱵᱮᱵᱚᱦᱟᱨ ᱫᱟᱲᱮᱭᱟᱜᱼᱟ ᱢᱮᱱᱠᱷᱟᱱ ᱩᱱᱠᱩ ᱫᱚ ᱵᱟᱝ ᱠᱚ ᱵᱮᱵᱚᱦᱟᱨᱮᱜᱼᱟ
ᱦᱚᱭ
ᱚᱝᱠᱟ ᱰᱷᱮᱨ ᱠᱷᱚᱱ ᱰᱷᱮᱨ ᱤᱱᱯᱷᱚᱨᱢᱮᱥᱮᱱ ᱟᱨ ᱠᱟᱛᱷᱟ ᱠᱚ ᱪᱟᱞᱟᱜ ᱢᱟ ᱡᱟᱱᱠᱟᱨᱤ ᱨᱮᱭᱟᱜ ᱛᱚ ᱚᱵᱷᱟᱵ ᱢᱮᱱᱟᱜᱼᱟ ᱟᱫᱚ ᱚᱱᱟᱜᱮ ᱯᱮᱨᱮᱡ, ᱯᱩᱨᱚᱱ ᱞᱟᱹᱜᱤᱫ ᱛᱮ ᱱᱚᱣᱟ ᱫᱚᱭ ᱮᱦᱚᱵ ᱮᱦᱚᱵ ᱟᱠᱟᱜ-ᱟ᱾
ᱦᱳᱭ ᱦᱳᱭ ᱚᱱᱠᱟ ᱜᱮ᱾
ᱟᱢ ᱛᱤᱱᱟᱹᱜ ᱴᱟᱢ ᱵᱟᱰᱟᱭᱟ,
ᱤᱧ ᱤᱧ ᱦᱚ ᱚᱱᱠᱟᱜᱮ ᱱᱤᱛᱚᱜ ᱡᱩᱫᱤ ᱟᱵᱚ ᱡᱩᱫᱤ ᱡᱟᱦᱱᱟᱜ ᱤᱭᱟᱹ ᱠᱚᱨᱮᱢ ᱮᱭᱟᱭ ᱠᱚᱨᱮ ᱟᱵᱚᱱ ᱵᱚᱱ ᱧᱮᱧᱟ ᱱᱤᱛᱚᱜ ᱟᱵᱚᱣᱟᱜ ᱥᱟᱱᱛᱟᱞᱤ ᱛᱮ ᱚᱞᱪᱤᱠᱤ ᱛᱮᱵᱚᱱ ᱥᱟᱡ ᱞᱮᱠᱷᱟᱱ ᱢᱟᱱᱮ ᱚᱞ ᱫᱚ ᱢᱟᱱᱮ ᱛᱮᱞᱟ ᱠᱚᱫᱚ ᱥᱟᱱᱛᱟᱞᱤ ᱛᱮᱜᱮ ᱧᱟᱢᱚᱜ-ᱟ᱾ ᱴᱷᱤᱠ ᱜᱮᱭᱟ ᱢᱮᱱᱠᱷᱟᱱ ᱠᱤᱱᱛᱩ ᱚᱱᱟ ᱨᱮᱱᱟᱜ ᱟᱣᱟᱡ ᱠᱤᱱᱛᱩ ᱟᱣᱟᱡ ᱫᱚ ᱠᱤᱱᱛᱩ ᱵᱟᱹᱱᱩᱜ-ᱟ᱾
ᱦᱮᱸ ᱟᱫᱚ ᱦᱚᱭᱛᱚ ᱚᱱᱟ ᱟ ᱢᱟᱱᱮ ᱟᱵᱚᱣᱟᱜ ᱟᱲᱟᱝ ᱦᱚᱭ ᱦᱚᱭ ᱫᱟᱲᱮ ᱫᱟᱸᱲᱮᱭᱟᱜ-ᱟ, ᱡᱩᱫᱤ ᱮ ᱚᱱᱠᱟᱱᱟᱜ ᱡᱩᱫᱤ ᱢᱤᱥᱤᱱ ᱥᱮ ᱮ ᱢᱟᱱᱮ ᱯᱟᱱᱛᱷᱟ ᱠᱚᱛᱟᱭ ᱢᱮᱱᱟᱜ ᱠᱷᱟᱱ ᱦᱚᱭᱛᱚ ᱚᱱᱟᱭ ᱮ ᱥᱟᱵ ᱫᱚᱦᱚᱭᱮᱜ-ᱟ᱾ ᱟᱨ ᱟᱵᱚᱣᱟᱜ ᱨᱚᱲ ᱡᱮ ᱡᱟᱸᱦᱟ ᱵᱚᱱ ᱨᱚᱲ ᱠᱟᱱᱟ ᱪᱮᱫ ᱠᱚ ᱨᱚᱲ ᱠᱟᱱᱟ ᱚᱱᱟ ᱠᱚ ᱡᱩᱫᱤ ᱥᱟᱵ ᱟᱨᱮᱭᱟᱜ ᱟ ᱚᱱᱠᱟᱱᱟᱜ ᱯᱟᱱᱛᱷᱟ ᱥᱮ ᱚᱱᱠᱟᱱᱟᱜ ᱢᱮᱥᱤᱱ ᱠᱚᱛᱟᱭ ᱢᱮᱱᱟᱜ ᱠᱷᱟᱱ ᱦᱳᱭᱛᱚ ᱚᱱᱟ ᱠᱚᱦᱚᱭ ᱥᱟᱵ ᱫᱚᱦᱚᱭᱮᱫ-ᱟ, ᱟᱫᱚ ᱩᱱᱟᱹᱜ ᱫᱚ ᱱᱟᱜ ᱵᱟᱹᱧ ᱵᱟᱰᱟᱭᱟ ᱱᱚᱣᱟ ᱫᱚ ᱟᱫᱚ ᱡᱟᱭ ᱦᱳᱠ ᱥᱚᱢᱚᱭ ᱠᱚᱦᱚᱸ ᱛᱟᱨᱟᱝ ᱪᱟᱞᱟᱜ ᱪᱟᱵᱟᱜ ᱠᱟᱱᱟ᱾
ᱦᱚᱭ ᱦᱚᱭ
ᱴᱟᱭᱤᱢ ᱦᱚᱸ ᱦᱮᱸ ᱴᱟᱭᱤᱢ ᱦᱚᱸ ᱫᱚᱢᱮ ᱠᱚᱢ ᱠᱚ ᱮᱢ ᱠᱟᱜ-ᱟ ᱮᱢ ᱫᱚ
ᱦᱮᱸ
ᱟᱨ ᱨᱚᱲ ᱢᱩᱪᱟᱹᱫ ᱜᱮ ᱵᱟᱝ ᱢᱩᱪᱟᱹᱫᱚᱜ ᱠᱟᱱᱟ ᱡᱟᱦᱟᱱᱟᱜ ᱵᱟᱝ ᱡᱟᱦᱟᱱᱟᱜ ᱪᱟᱝᱲᱟ ᱛᱮᱜᱮ ᱪᱟᱞᱟᱜ ᱠᱟᱱᱟ ᱪᱮᱫ ᱛᱮᱪᱚ ᱦᱮᱸ ᱪᱮᱫ ᱠᱚ ᱪᱚᱝ ᱟᱨ ᱢᱤ-ᱢᱤᱫᱴᱟᱝ ᱥᱟᱛᱟᱢ